ᱡᱚᱦᱟᱨ ᱜᱮ ᱜᱚᱢᱠᱮ ᱾
ᱦᱮᱸ ᱜᱚᱢᱠᱮ ᱨᱚᱲ ᱛᱚ ᱵᱤᱱ ᱟᱸᱡᱚᱢᱮᱫᱟ ᱵᱟᱝ᱾
ᱦᱩᱸ ᱨᱚᱲ ᱫᱚ ᱞᱤᱧ ᱚᱡᱚᱢ ᱫᱟ ᱾ ᱛᱟᱯᱚᱨ ᱱᱟᱯᱟᱭ ᱵᱟᱲᱟᱜ ᱜᱮ?
ᱦᱮᱸ ᱱᱟᱯᱟᱭ ᱜᱮ ᱾ ᱟᱫᱚ ᱛᱟᱦᱚᱞᱮ ᱫᱟᱜ ᱡᱟᱹᱯᱩᱫ ᱠᱚᱫᱚ ᱚᱠᱟ ᱞᱮᱠᱟ ᱟᱯᱮ ᱚᱱᱛᱮ ᱫᱚ?
ᱫᱟᱜ ᱡᱟᱹᱯᱩᱫ ᱦᱚᱸ ᱵᱷᱟᱜᱤ ᱜᱮ ᱫᱟᱜ ᱡᱟᱹᱯᱩᱫ ᱠᱮᱫᱟᱭ ᱫᱟᱜ ᱡᱟᱹᱯᱩᱫ ᱫᱚ ᱚᱱᱛᱮ᱾
ᱦᱮᱸ ᱱᱚᱛᱮ ᱦᱚᱸ ᱜᱚᱝᱠᱮ ᱫᱟᱜ ᱫᱚᱭ ᱫᱟᱜ ᱠᱮᱫ ᱜᱮᱭᱟ ᱾ ᱟᱫᱚ ᱛᱮᱦᱤᱧ ᱜᱟᱯᱟ ᱫᱚ ᱠᱟᱹᱴᱤᱡ ᱮ ᱠᱚᱢ ᱟᱠᱟᱫ ᱜᱮᱭᱟ ᱟᱨᱠᱤ ᱱᱤᱛᱚᱜ ᱫᱚ ᱟᱯᱟᱛᱚᱛᱚ ᱾ ᱛᱤᱦᱤᱱ ᱫᱚ ᱫᱟᱜ ᱜᱮ ᱵᱟᱹᱱᱩᱜᱼᱟ ᱥᱮᱛᱟᱜ ᱠᱷᱚᱱᱟ ᱟᱨᱠᱤ ᱵᱷᱳᱨ ᱴᱟᱭᱤᱢ ᱾ ᱢᱤᱫ ᱫᱷᱟᱣ ᱫᱟᱜ ᱞᱮᱫᱟᱭ ᱳᱭ ᱮᱫ ᱵᱷᱳᱨ ᱵᱟᱲᱮ ᱜᱮ ᱟᱨᱠᱤ ᱢᱟᱱᱮ ᱡᱚᱠᱷᱚᱱ ᱡᱟᱦᱟᱸ ᱴᱤᱢ ᱠᱚ
ᱦᱩᱸ
ᱪᱟᱞᱟᱜ ᱟᱠᱚ ᱜᱚᱰᱟ ᱠᱚ ᱚᱱᱟ ᱴᱟᱭᱤᱢ ᱫᱚ ᱯᱟᱸᱪᱴᱟ ᱥᱮᱫ ᱮ ᱫᱟᱜ ᱞᱮᱫᱟ ᱟᱨᱠᱤ ᱟᱫᱚ ᱱᱤᱛᱚᱜ ᱫᱚ ᱦᱟᱯᱳᱭ ᱫᱟᱜ ᱠᱚᱯᱮ ᱵᱚᱱᱫᱚ ᱦᱟᱛᱟᱲ ᱟᱠᱟᱫᱟᱭ ᱾
ᱦᱮᱸ
ᱛᱟᱦᱚᱞᱮ ᱪᱮᱫ ᱠᱚᱵᱮᱱ ᱠᱟᱹᱢᱤ ᱵᱟᱲᱟᱭᱮᱫᱟ ᱛᱚᱵᱮ?
ᱠᱟ. ᱢᱤ ᱠᱚᱫᱚ ᱦᱚᱼᱭ ᱟᱥᱱᱟᱥᱩᱞᱤ ᱜᱮ ᱪᱟᱞᱟᱜ ᱠᱟᱱᱟ ᱮᱠᱷᱚᱱ ᱫᱚ
ᱦᱮᱸ
ᱵᱟᱝ ᱵᱟ ᱚᱲᱟᱜ ᱠᱚᱨᱮᱱᱟᱜ ᱠᱟᱹᱴᱤᱡ ᱦᱚᱜ ᱚᱭ ᱢᱤᱫᱴᱟᱝ ᱜᱚᱝᱠᱮ ᱟᱞᱮ ᱫᱚ ᱱᱚᱰᱮ ᱟᱞᱮᱭᱟᱜ ᱚᱲᱟᱜ ᱜᱮ ᱟᱨᱠᱤ ᱢᱤᱫᱴᱮᱱ ᱤᱭᱟᱹᱞᱮᱫᱟ ᱞᱮ ᱟᱨᱠᱤ ᱢᱟᱱᱮ ᱡᱟᱦᱟᱸ ᱵᱟᱠᱚ ᱧᱟᱢ ᱧᱟᱢ ᱦᱩᱭ ᱠᱟᱱᱟ ᱾
ᱦᱩᱸ ᱦᱩᱸ ᱤᱱᱫᱨᱟ ᱟᱵᱟᱥ
ᱠᱮ ᱢᱟᱱᱮ ᱡᱩᱛ ᱦᱩᱭᱩᱜ ᱠᱟᱱᱟ ᱟᱨᱠᱤ ᱟᱫᱚ ᱚᱫᱷᱮᱠ ᱴᱟ ᱠᱤᱪᱷᱩ ᱨᱟᱠᱟᱵ ᱟᱠᱟᱱᱟ ᱟᱨ ᱚᱨ ᱫᱷᱮᱠ ᱴᱟ ᱚᱱᱟ ᱫᱚ ᱟᱹᱣᱨᱤᱭᱟᱜᱼᱟ ᱛᱟᱦᱞᱮ ᱚᱱᱟᱜᱮ ᱵᱟᱨᱭᱟ ᱚᱲᱟᱜ ᱨᱮ ᱥᱤᱢᱮᱱᱴ ᱢᱮᱱᱟᱜ ᱜᱮᱭᱟ ᱛᱟᱦᱞᱮ ᱚᱱᱟᱜᱮ ᱢᱚᱱᱮ ᱦᱩᱭᱩᱜ ᱠᱟᱱᱟ ᱡᱮ ᱾ ᱚᱱᱟ ᱯᱩᱨᱟᱹᱣ ᱠᱟᱜ ᱦᱩᱭᱩᱜᱼᱟ ᱟᱫᱚ ᱦᱚᱜ ᱱᱚᱝᱠᱟ ᱜᱮ ᱢᱤᱥᱛᱨᱤ ᱠᱚᱦᱚᱸ ᱵᱟᱝᱠᱚ ᱦᱤᱡᱩᱜ ᱠᱟᱱᱟ ᱠᱚ ᱫᱟᱜ ᱮᱫᱟ ᱫᱚᱢᱮ ᱾ ᱪᱮᱫ ᱡᱮᱢ ᱢᱮᱱᱟ
ᱦᱳᱭ ᱜᱚᱝᱠᱮ ᱪᱮᱫ ᱵᱮᱱ ᱞᱟᱹᱭᱟ
ᱦᱩᱸ
ᱫᱟᱜ ᱦᱚᱸ ᱥᱮᱨᱚᱠᱚᱢ ᱵᱟᱭ ᱫᱟᱜ ᱡᱟᱲᱤᱭᱟᱫᱟ ᱡᱮ ᱨᱚᱦᱚᱭ ᱦᱩᱭᱩᱜᱼᱟ ᱞᱮ ᱦᱩᱭᱩᱜ ᱠᱟᱱ ᱛᱟᱦᱮᱸ ᱾ ᱪᱟᱨᱟ ᱠᱚᱛᱚ ᱢᱟ ᱦᱟᱨᱟ ᱟᱠᱟᱱ ᱜᱮᱭᱟ ᱢᱟᱨᱟᱝ ᱩᱛᱟᱹᱨ ᱜᱮ ᱫᱟᱜ ᱵᱟᱝ ᱠᱷᱟᱱ. ᱛᱤᱨ ᱛᱮ ᱟᱫᱚ ᱞᱚᱥᱚᱫ ᱦᱚᱸ ᱵᱟᱭ ᱜᱟᱱᱚᱜ ᱠᱟᱱᱟ ᱾
ᱵᱟᱝ ᱜᱚᱝᱠᱮ ᱱᱤᱭᱟᱹ ᱫᱟᱜ ᱦᱚᱸ ᱡᱟᱭᱜᱟ ᱡᱟᱭᱜᱟ ᱫᱚ ᱫᱟᱜ ᱠᱟᱜ ᱠᱚᱣᱟ ᱠᱤᱪᱷᱩ ᱡᱟᱭᱜᱟ ᱫᱚᱠᱚ ᱨᱚᱦᱚᱭ ᱫᱟᱠᱚ
ᱦᱮ ᱦᱳᱭ ᱜᱚᱝᱠᱮ
ᱤᱧ ᱢᱤᱫ ᱫᱤᱱ ᱵᱟᱡᱟᱨ ᱥᱮᱫ ᱞᱤᱧ ᱪᱟᱞᱟᱣ ᱞᱮᱱᱟ ᱞᱤᱧ ᱦᱮᱸ ᱞᱟᱹᱭᱵᱮᱱ
ᱚᱠᱟ ᱥᱮᱫ ᱫᱚ ᱧᱮᱞ ᱠᱮᱫᱟᱞᱤᱧ ᱜᱚᱝᱠᱮ ᱡᱮ ᱫᱟᱜ ᱢᱟᱛᱚ ᱟᱹᱰᱤ ᱡᱟᱹᱥᱛᱤ ᱫᱟᱜ ᱠᱟᱜ ᱠᱚᱣᱟᱭ ᱩᱱᱠᱩ ᱫᱚ ᱨᱚᱦᱚᱭ ᱠᱩᱲᱟᱹᱣ ᱠᱮᱫ ᱜᱮᱭᱟ ᱠᱚ
ᱦᱮᱸ ᱦᱮᱸ ᱦᱮᱸ ᱨᱚᱦᱚᱭ ᱫᱟᱠᱚ ᱟᱫᱚ ᱜᱚᱝᱠᱮ ᱡᱟᱭᱜᱟ ᱡᱟᱭᱜᱟ ᱠᱚᱫᱚ ᱠᱤᱪᱷᱩ ᱦᱟᱥᱟ ᱠᱚᱦᱚᱸ ᱵᱷᱟᱜᱤ ᱜᱮᱭᱟ ᱟᱨᱠᱤ ᱢᱟᱱᱮ ᱵᱷᱟᱜᱮ ᱵᱚᱞᱛᱮ ᱢᱟᱱᱮ ᱴᱟᱱ ᱵᱟᱹᱱᱩᱜᱼᱟ ᱟᱨᱠᱤ ᱚᱱᱠᱟ ᱞᱮᱠᱟ
ᱟᱫᱚ ᱟᱞᱮ ᱫᱚ ᱜᱚᱢᱠᱮ ᱪᱮᱫ ᱠᱟ ᱢᱟᱱᱮ ᱟᱞᱮ ᱫᱚ ᱠᱮᱱᱮᱞ ᱫᱚ ᱞᱟᱛᱟᱨᱮᱱ ᱛᱟᱞᱮᱭᱟ ᱟᱨ ᱟᱞᱮ ᱫᱚᱞᱮ ᱪᱮᱛᱟᱱ ᱮᱱᱟ
ᱦᱳᱭ ᱜᱚᱝᱠᱮ ᱟᱞᱮ ᱦᱚᱸ ᱱᱚᱝᱠᱟ ᱜᱮ ᱟᱞᱮ ᱥᱮᱫ ᱦᱚᱸ ᱡᱮ ᱠᱮᱱᱮᱞ ᱫᱚ ᱞᱟᱛᱟᱨ ᱱᱟ ᱟᱞᱮ ᱥᱮᱫ ᱜᱷᱩᱴᱩ ᱨᱮᱞᱮ ᱯᱟᱲᱟᱣ ᱱᱟ
ᱟᱨ ᱫᱟᱜ ᱚᱱᱟ ᱠᱟ. ᱴᱤᱡ ᱫᱚ ᱴᱟᱱᱟ ᱴᱟᱹᱱᱤᱜ ᱠᱟᱱᱟ ᱟᱫᱚ
ᱟᱨ ᱜᱚᱝᱠᱮ ᱪᱮᱫ ᱠᱚ ᱞᱟ. ᱭᱟ ᱟᱞᱮ ᱫᱚ ᱟᱨᱚ ᱢᱮᱫᱴᱮᱱ ᱚᱱᱟ ᱠᱮᱱᱮᱞ ᱞᱟᱛᱟᱨ ᱨᱮᱜᱮ ᱟᱨᱚ ᱢᱮᱫᱴᱮᱱ ᱤᱭᱟᱹ ᱚᱱᱟ ᱫᱷᱟᱨᱮ ᱨᱮᱜᱮ ᱢᱤᱫᱴᱮᱱ ᱵᱚᱲᱚ ᱢᱤᱫ ᱴᱮᱱ ᱵᱟᱱ ᱦᱚᱸᱠᱚ ᱡᱩᱛ ᱠᱟᱫᱟ ᱠᱚ ᱢᱟᱱᱮ ᱚᱱᱟ ᱛᱚ ᱡᱟᱹᱱᱤᱡ ᱠᱷᱟᱱ ᱦᱳᱭᱛᱳ ᱪᱚᱵᱵᱤᱥ ᱯᱚᱸᱪᱤᱥ ᱯᱷᱩᱴ ᱞᱟᱛᱟᱨ ᱨᱮ ᱤᱭᱟᱹ ᱠᱷᱟᱨᱟᱝ ᱢᱮᱱᱟᱜ-ᱟ
ᱦᱩ
ᱦᱮ ᱟᱫᱚ ᱫᱟᱜ ᱠᱚᱫᱚ ᱡᱟᱦᱟᱸ ᱚᱱᱟ ᱤᱭᱟᱹ ᱨᱮᱱᱟᱜ ᱵᱟᱹᱫ ᱨᱮᱱᱟᱜ ᱚᱱᱟ ᱠᱚ ᱫᱟᱜ ᱫᱚ ᱡᱚᱛᱚ ᱚᱸᱰᱮ ᱜᱮ ᱴᱟᱱᱟᱣ ᱟᱭ ᱟᱨᱠᱤ ᱢᱟᱱᱮ ᱡᱷᱚᱨᱱᱟᱜ-ᱟ ᱟᱨᱠᱤ
ᱦᱳᱭ ᱦᱳᱭ ᱜᱚᱝᱠᱮ ᱦᱳᱭ ᱜᱟᱹᱰᱭᱟᱹ ᱢᱟ ᱞᱟᱛᱟᱨᱚᱜ ᱠᱟᱱ ᱵᱟᱹᱭᱦᱟᱹᱲ ᱨᱮ ᱫᱟᱜ ᱛᱟᱦᱮᱸ ᱞᱮᱱᱠᱷᱟᱱ, ᱞᱟᱛᱟᱨ ᱥᱮᱜ ᱜᱮ ᱴᱟᱱᱟᱣ ᱟᱬᱜᱳᱭᱟᱭ᱾
ᱦᱮᱸ ᱚᱱᱟ ᱫᱟᱜ ᱛᱮᱫᱚ ᱛᱚ ᱦᱟᱱᱛᱮ ᱜᱮᱭ ᱪᱟᱞᱟᱜ-ᱟ ᱟᱫᱚ ᱡᱟᱦᱟᱸᱭ ᱠᱚ ᱩᱱᱠᱩ, ᱮᱴᱟᱜ ᱠᱚ ᱢᱮᱱᱟᱜ ᱛᱟᱠᱚ ᱦᱟᱱᱮ ᱵᱟᱱᱫ ᱞᱟᱛᱟᱨ ᱠᱚᱨᱮᱜ ᱠᱷᱮᱛ ᱠᱚ ᱩᱱᱠᱩ ᱠᱚᱫᱚ, ᱴᱷᱤᱠ ᱜᱮ ᱦᱩᱭᱩᱜ ᱠᱟᱱ ᱛᱟᱠᱚᱣᱟ ᱥᱩᱵᱤᱫᱟ ᱠᱚᱫᱚ, ᱟᱨ ᱚᱱᱟᱫᱚ ᱱᱤᱛᱚᱜ ᱫᱚ ᱪᱮᱛᱟᱱ ᱨᱮ ᱟᱨ ᱠᱮᱱᱮᱞ ᱫᱟᱜ ᱦᱚᱸ ᱚᱝᱠᱟ ᱞᱮᱠᱟ ᱫᱚ ᱵᱟᱝ ᱧᱟᱢᱚᱜ-ᱟ ᱱᱤᱝᱠᱟᱹᱱ ᱦᱚᱲ ᱫᱚ᱾
ᱦᱳᱭᱥᱮ ᱜᱚᱝᱠᱮ ᱟᱨ ᱜᱚᱝᱠᱮ ᱪᱮ ᱪᱮᱫᱽ ᱵᱮᱱ ᱞᱟᱹᱭᱟ ᱟᱫᱚ ᱠᱮᱱᱮᱞ ᱫᱟᱜ ᱦᱚᱸ ᱟᱫᱚ ᱛᱟᱣ ᱫᱟᱜ ᱦᱚᱸ, ᱫᱟᱜ ᱦᱚᱸ ᱥᱮᱨᱚᱠᱚᱢ ᱵᱟᱠᱚ ᱟᱲᱟᱜ ᱫᱟ᱾ ᱰᱮᱢ ᱦᱚᱸ ᱵᱟᱢ ᱯᱮᱨᱮᱡᱽ ᱞᱮᱱᱠᱷᱟᱱ ᱜᱚᱢᱠᱮ ᱵᱟᱠᱚ ᱟᱲᱟᱜ ᱞᱟᱹᱜᱤᱫᱚᱜ-ᱟ᱾ ᱟᱨ ᱫᱟᱜ ᱟᱲᱟᱜ ᱦᱚᱸ ᱟᱨᱚ ᱜᱚᱝᱠᱮ ᱪᱮᱜᱵᱤᱱ ᱞᱟᱹᱭᱟ ᱟᱫᱚ ᱦᱤᱥᱟᱹᱵ ᱨᱮᱱᱟᱜ ᱫᱟᱜ ᱠᱚ ᱟᱲᱟᱜᱟ ᱛᱚ᱾
ᱪᱮᱫᱽ ᱢᱮᱱᱟ ᱜᱚᱝᱠᱮ ᱟᱨ ᱠᱮᱱᱮᱞ ᱫᱟᱜ ᱛᱚ ᱫᱦᱩᱨ ᱠᱟᱛᱦᱟ ᱟᱞᱮ ᱫᱚ ᱱᱚᱛᱮ ᱴᱟᱭᱤᱢ ᱠᱚᱞ ᱨᱮᱱᱟᱜ ᱫᱟᱜ ᱦᱚᱸ ᱴᱷᱤᱠ ᱴᱷᱟᱠ ᱵᱟᱞᱮ ᱧᱟᱢᱟ᱾
ᱚ ᱜᱚᱝᱠᱮ᱾
ᱯᱮ ᱫᱤᱱ ᱯᱩᱱ ᱫᱤᱱ ᱪᱷᱟᱲᱟ-ᱪᱷᱟᱲᱟ᱾
ᱮᱫ ᱠᱚ ᱟᱲᱟᱜ ᱜᱟᱠᱚ ᱟᱫᱚ ᱱᱚᱛᱮ ᱫᱚᱠᱚ ᱢᱮᱱ ᱫᱚᱠᱚ ᱢᱮᱱ ᱫᱟᱠᱚ ᱡᱮ ᱫᱟᱜ ᱵᱟᱯᱮ ᱧᱟᱢ ᱞᱮᱠᱷᱟᱱ ᱞᱟᱹᱭ ᱯᱮ ᱟᱫᱚ ᱫᱟᱜ ᱞᱟᱹᱭ ᱠᱟᱛᱮᱫ ᱫᱚ ᱟᱫᱚ ᱪᱮᱜ ᱵᱮᱱ ᱪᱤᱠᱟᱹᱭᱟ, ᱦᱟᱸᱰᱮ ᱡᱟᱦᱟᱭ ᱫᱟᱜ ᱮ ᱮᱢ ᱫᱟ ᱩᱱᱤ ᱢᱮᱱ ᱫᱟᱭ ᱤᱧ ᱴᱷᱮᱱ ᱫᱟᱜ ᱵᱟᱝ ᱦᱤᱡᱩᱜ ᱠᱟᱱᱟ᱾
ᱚ ᱜᱚᱢᱠᱮ ᱡᱟᱸ ᱦᱟᱸᱭ ᱡᱩᱫᱤ ᱵᱦᱮᱴ ᱯᱮ ᱢᱟᱰᱨᱟ ᱢᱮᱱᱟᱭᱟ ᱦᱚᱸᱭ ᱚᱱᱟ ᱛᱟᱦᱮᱱᱟ᱾
ᱠᱦᱟᱡᱽ ᱱᱟ ᱮᱸ ᱠᱤᱱᱛᱩ ᱡᱮ ᱮᱴᱟᱜ-ᱮᱴᱟᱜ ᱡᱟᱭᱜᱟ ᱫᱚ ᱠᱤᱱᱛᱩ ᱫᱟᱜ ᱫᱚᱭ ᱟᱲᱟᱜ ᱫᱟᱭ᱾ ᱟᱫᱚ ᱚᱱᱟ ᱟᱸᱰᱮ ᱞᱟᱹᱭᱤᱱ ᱫᱚᱵᱤᱱ ᱚᱱᱮ ᱠᱤᱪᱷᱩ ᱫᱟᱜ ᱨᱮᱱᱟᱜ ᱫᱚ ᱫᱚᱢᱮ ᱮᱠᱴᱟ ᱫᱚ ᱥᱚᱝᱠᱚᱴ ᱫᱚ ᱵᱟᱹᱱᱩᱜ-ᱟ ᱟᱨᱠᱤ, ᱟᱫᱚ ᱢᱤᱫᱵᱟᱨ ᱡᱮ ᱠᱟᱡᱟᱜ ᱤᱭᱟᱹ ᱡᱟᱭᱜᱟ ᱨᱮᱫᱚ ᱟᱨᱠᱤ ᱢᱟᱱᱮ ᱠᱚᱞ ᱠᱟᱛᱮᱜ ᱨᱮᱦᱚᱸ ᱢᱟᱱᱮ, ᱟᱹᱰᱤ ᱞᱟᱛᱟᱨ ᱨᱮ ᱟᱨᱠᱤ ᱫᱟᱜ ᱫᱚ ᱩᱱᱠᱩ ᱫᱚ ᱢᱟᱱᱮ ᱴᱟᱱᱚᱜ ᱛᱟᱠᱚ ᱜᱮᱭᱟ ᱟᱨᱠᱤ᱾
ᱦᱮᱸ᱾ ᱛᱟᱞᱦᱮ ᱜᱚᱢᱠᱮ ᱛᱟᱦᱞᱮ ᱤᱭᱟᱹ ᱚᱯᱷᱤᱥ ᱨᱮ ᱵᱟᱯᱮ ᱡᱟᱱᱟᱣ ᱵᱟᱯᱮ ᱚᱵᱡᱮᱠᱥᱮᱱ ᱠᱟᱫᱟ ᱜᱚᱝᱠᱮ᱾ ᱫᱟᱜ ᱨᱮᱱᱟᱜ ᱠᱟᱹᱴᱤᱡᱽ ᱴᱟᱱᱟ ᱴᱟᱹᱱᱤᱜ ᱠᱟᱱ ᱜᱮᱭᱟ᱾
ᱦᱮᱸ ᱟᱫᱚ ᱜᱚᱝᱠᱮ ᱚᱱᱟ ᱫᱚ ᱟᱞᱮ ᱥᱩᱨ ᱨᱮᱜᱮ ᱢᱮᱱᱟᱜ-ᱟ ᱟᱫᱚ ᱢᱮᱱ ᱠᱟᱛᱮᱫ ᱦᱚ ᱛᱚ ᱡᱚᱛᱚ ᱦᱚᱲᱟᱜ ᱜᱩᱨᱩᱛᱚ ᱵᱟᱝ ᱦᱩᱭ ᱞᱮᱱᱠᱷᱟᱱ ᱛᱚ ᱚᱱᱟ ᱠᱚᱫᱚ ᱟᱫᱚ ᱱᱚᱝᱠᱟ ᱫᱚ ᱢᱮᱱ ᱵᱟᱲᱟ ᱦᱳᱭ ᱠᱟᱱᱟ ᱟᱫᱚ ᱱᱤᱝᱠᱟᱹ ᱡᱮ ᱡᱚᱛᱚ ᱢᱤᱫᱴᱮᱱ ᱪᱟᱞᱟᱣ ᱠᱟᱛᱮᱜ ᱢᱮᱱ ᱚᱱᱠᱟ ᱫᱚ ᱵᱟᱝ ᱢᱮᱱ ᱵᱟᱲᱟ ᱦᱳᱭ ᱠᱟᱱᱟ᱾
ᱦᱮᱸ᱾ ᱦᱳᱭ ᱜᱚᱢᱠᱮ ᱪᱮᱫᱟᱜ ᱥᱮ ᱟᱛᱩ ᱦᱚᱲ ᱡᱩᱢᱤᱫ ᱠᱟᱛᱮᱜ ᱡᱟᱜᱮ ᱢᱮᱫᱴᱟᱝ ᱫᱚᱨᱠᱟᱷᱟᱥᱛᱚ ᱚᱞ ᱠᱟᱛᱮᱜ ᱡᱟᱜᱮ ᱚᱯᱷᱤᱥ ᱨᱮ ᱡᱚᱢᱟ ᱦᱚᱴᱚ ᱠᱟᱜ ᱠᱷᱟᱱ ᱡᱟᱜᱮ ᱚᱲᱟᱜ-ᱚᱲᱟᱜ ᱱᱮᱛᱟᱨ ᱢᱟ ᱜᱚᱝᱠᱮ ᱧᱮᱞᱚᱜ ᱠᱟᱱᱟ ᱡᱮ ᱟᱹᱰᱤ ᱡᱟᱭᱜᱟ ᱠᱚᱨᱮ ᱜᱮ ᱧᱮᱞᱚᱜ ᱠᱟᱱᱟ ᱡᱮ ᱚᱲᱟᱜ-ᱚᱲᱟᱜ ᱫᱟᱜ ᱠᱚ ᱤᱫᱤ ᱴᱚ ᱠᱟᱱᱟ ᱫᱟᱜ ᱴᱮᱝᱠᱤ ᱛᱮ᱾ ᱡᱟᱦᱟᱸ ᱟᱹᱛᱩ ᱠᱚᱨᱮ ᱴᱟᱭᱤᱢ ᱠᱚᱞ ᱠᱚ ᱵᱟᱹᱱᱩᱜᱼᱟ, ᱴᱟᱭᱤᱢ ᱠᱚᱞ ᱢᱮᱱᱟᱜ ᱨᱮᱦᱚᱸ ᱫᱟᱜ ᱠᱚ ᱜᱷᱩᱴᱩ ᱧᱚᱜ ᱜᱮᱭᱟ ᱠᱚ ᱵᱟᱝ ᱦᱤᱡᱩᱜ ᱜᱮᱭᱟ ᱚᱱᱟ ᱟᱹᱛᱩ ᱠᱚᱨᱮᱱ ᱵᱟᱝᱢᱟ ᱧᱮᱞᱚᱜ ᱠᱚᱱᱟ ᱠᱟᱱᱟ ᱡᱮ ᱚᱲᱟᱜ-ᱚᱲᱟᱜ ᱫᱟᱜ ᱠᱚ ᱟᱹᱜᱩ ᱦᱚᱴᱚ ᱟᱠᱚ ᱠᱟᱱᱟ᱾
ᱦᱮᱸ-ᱦᱮᱸ ᱜᱚᱢᱠᱮ ᱟᱞᱮ ᱱᱚᱛᱮ ᱦᱚᱸᱠᱚ ᱟᱹᱜᱩ ᱫᱚᱠᱚ ᱟᱹᱜᱩ ᱦᱚᱴᱚ ᱟᱠᱚ ᱠᱟᱱᱟ ᱛᱟᱦᱚᱞᱮ, ᱜᱚᱝᱠᱮ ᱛᱟᱦᱚᱞᱮ ᱚᱱᱟ ᱡᱟᱦᱟᱸ ᱟᱯᱮᱥᱮᱫ ᱚᱱᱟ ᱡᱟᱦᱟᱸ ᱴᱟᱭᱤᱢ ᱠᱚᱞ ᱠᱚᱠᱚ ᱮᱢᱟᱣ ᱟᱠᱚ ᱠᱟᱱᱟ ᱟᱨᱠᱤ ᱚᱲᱟᱜ-ᱚᱲᱟᱜ ᱛᱟᱦᱚᱞᱮ ᱚᱱᱟ ᱠᱚᱫᱚ ᱯᱮ ᱧᱟᱢ ᱟᱠᱟᱫ ᱜᱮᱭᱟ ᱥᱮ ᱵᱟᱝ᱾
ᱜᱚᱢᱠᱮ ᱟᱞᱮ ᱫᱚᱞᱮ ᱵᱟᱞᱮ ᱧᱟᱢ ᱟᱠᱟᱫᱟ ᱠᱤᱱᱛᱩ ᱟᱞᱮᱭᱟᱜ, ᱫᱷᱟᱨᱮ ᱯᱟᱥ ᱠᱚᱨᱮ ᱫᱚ ᱦᱚᱲ ᱫᱚ ᱥᱟᱱᱟᱢ ᱦᱚᱲ ᱜᱮ ᱵᱟᱠᱚ ᱧᱟᱢ ᱠᱟᱫᱟ ᱟᱹᱛᱩ-ᱟᱹᱛᱩ ᱡᱟᱦᱟᱸ ᱥᱮ ᱚᱲᱟᱜ ᱚᱲᱟᱜ ᱡᱟᱦᱟᱸ ᱴᱟᱭᱤᱢ ᱠᱚᱞ ᱠᱚ ᱞᱟᱹᱭ ᱞᱮᱫᱟ ᱥᱚᱨᱠᱟᱨ ᱠᱷᱚᱱ ᱠᱚ ᱞᱟᱹᱭ ᱞᱮᱫᱟ ᱚᱱᱟ ᱠᱚᱫᱚ ᱵᱟᱝ ᱧᱟᱢ ᱟᱠᱟᱱᱟ ᱾
ᱟᱞᱮ ᱦᱚᱸ ᱜᱚᱝᱠᱮ ᱚᱱᱠᱟ ᱜᱮ ᱾ ᱟᱞᱮ ᱜᱚᱝᱠᱮ ᱟᱞᱮ ᱫᱚ ᱚᱱᱠᱟ ᱟᱞᱮ ᱫᱚ ᱟᱞᱮ ᱯᱟᱥ ᱠᱚᱨᱮᱱ ᱫᱚ ᱡᱷᱚᱛᱚ ᱜᱮᱠᱚ ᱧᱟᱢ ᱠᱟᱫᱟ ᱠᱚ ᱟᱞᱮ ᱟᱹᱛᱩ ᱴᱩᱠᱩ ᱜᱮ ᱵᱟᱹᱠᱤ ᱢᱮᱱᱟᱜᱼᱟ ᱟᱨ ᱟᱞᱮ ᱜᱮ ᱟᱞᱮ ᱡᱷᱚᱛᱚ ᱠᱷᱚᱱᱟᱜ ᱥᱩᱨ ᱨᱮ ᱢᱮᱱᱟᱜ ᱞᱮᱭᱟ ᱢᱟᱱᱮ ᱯᱚᱸᱧᱪᱟᱭᱮᱛ ᱠᱷᱚᱱᱟᱜ ᱥᱩᱨ ᱨᱮ ᱾ ᱟᱫᱚ ᱜᱚᱝᱠᱮ ᱟᱞᱮ ᱟᱹᱛᱩ ᱫᱚ ᱪᱮᱫᱠᱟ ᱢᱟᱱᱮ ᱩᱱᱟᱹᱜ ᱴᱟ ᱫᱚ ᱚᱱᱟ ᱠᱚ ᱫᱤᱠ ᱫᱤᱭᱮ ᱢᱟᱛᱷᱟ ᱜᱷᱟᱢᱟᱣ ᱵᱟᱹᱱᱩᱜ ᱛᱟᱠᱚᱣᱟ ᱾ ᱟᱨ ᱠᱚᱞ ᱠᱚᱦᱚᱸ ᱠᱟᱹᱴᱤᱡ ᱫᱚᱢᱮ ᱟᱨᱠᱤ ᱥᱟᱺᱜᱤᱧ ᱨᱮᱫᱚ ᱵᱟᱝ ᱠᱟᱱᱟ ᱛᱚ ᱾ ᱢᱟᱱᱮ ᱥᱩᱨ ᱥᱩᱨ ᱜᱮ ᱟᱨᱠᱤ ᱢᱟᱱᱮ ᱢᱮᱱᱟᱜᱼᱟ ᱟᱨᱠᱤ ᱡᱚᱛᱚ ᱦᱚᱲᱟᱜ ᱚᱥᱩᱵᱤᱫᱷᱟ ᱵᱟᱝ ᱦᱩᱭᱩᱜᱼᱟ ᱟᱨᱠᱤ ᱾ ᱟᱨ ᱟᱞᱮ ᱫᱚ ᱪᱮᱫ ᱞᱮᱠᱟ ᱱᱚᱛᱮ ᱢᱟᱱᱮ ᱯᱨᱟᱭ ᱦᱚᱲᱟᱜ ᱜᱮ ᱠᱤᱪᱷᱩ ᱠᱤᱪᱷᱩ ᱢᱟᱱᱮ ᱚᱱ ᱚᱱᱟ ᱠᱟᱹᱴᱤᱡ ᱠᱟᱹᱴᱤᱡ ᱰᱚᱵᱷᱟᱜ ᱢᱮᱱᱟᱜ ᱛᱟᱠᱚᱣᱟ ᱟᱨᱠᱤ ᱾
ᱦᱚᱭ ᱜᱚᱝᱠᱮ ᱾
ᱚᱱᱟ ᱜᱤᱛᱤᱞ ᱵᱟᱲᱟ ᱠᱚᱫᱚ ᱫᱚᱢᱮ ᱠᱚᱫᱚ ᱚᱥᱩᱵᱤᱫᱟ ᱫᱚ ᱵᱟᱝ ᱦᱩᱭᱩᱜ ᱛᱟᱠᱚᱣᱟ ᱟᱨᱠᱤ ᱦᱮᱸ ᱮᱸ ᱾ ᱱᱮᱛᱟᱨ ᱫᱤᱱ ᱫᱚ ᱟᱨᱠᱤ ᱵᱟᱝᱠᱷᱟᱱ ᱫᱚ ᱡᱩᱫᱤ ᱦᱚᱸ ᱡᱟᱦᱟᱸᱭ ᱡᱟᱦᱟᱸ ᱠᱤᱪᱷᱩ ᱠᱚ ᱚᱵᱽᱡᱮᱠᱥᱮᱱ ᱠᱮᱫ ᱨᱮᱦᱚᱸ ᱟᱫᱚ ᱚᱱᱟ ᱠᱷᱟᱹᱛᱤᱨ ᱛᱮ ᱟᱫᱚ ᱵᱟᱝᱠᱚ ᱤᱭᱟᱹ ᱵᱟᱲᱟᱭᱮᱫᱟ ᱾
ᱦᱚᱭ ᱜᱚᱝᱠᱮ ᱪᱮᱫᱟᱜ ᱥᱮ ᱢᱟ ᱜᱚᱝᱠᱮ ᱱᱮᱛᱟᱨ ᱢᱟ ᱧᱮᱞᱚᱜ ᱠᱟᱱ ᱜᱮᱭᱟ ᱡᱮ ᱟᱹᱰᱤ ᱡᱟᱭᱜᱟ ᱠᱚᱨᱮ ᱜᱮ ᱠᱚᱞ ᱦᱚᱸ ᱢᱮᱱᱟᱜ ᱜᱮ ᱥᱟᱶ ᱥᱟᱶᱛᱮ ᱠᱚᱞ ᱫᱚ ᱵᱮᱵᱚᱦᱟᱨ ᱵᱮᱵᱚᱦᱟᱨ ᱛᱮ ᱱᱚᱝᱠᱟ ᱯᱚᱨᱤᱥᱛᱤᱛᱤ ᱦᱮᱡ ᱟᱠᱟᱱᱟ ᱡᱟᱦᱟᱸ ᱫᱚ ᱦᱩᱭᱩᱜ ᱠᱟᱱᱟ ᱵᱟᱹᱲᱤᱡ ᱫᱚ ᱵᱟᱹᱲᱤᱡ ᱠᱟᱱᱟ ᱠᱤᱱᱛᱩ ᱚᱱᱟ ᱥᱟᱨᱟᱣ ᱨᱮᱱᱟᱜ ᱧᱩᱛᱩᱢ ᱵᱟᱹᱱᱩᱜ ᱛᱟᱠᱚᱣᱟ ᱚᱵᱽᱡᱮᱠᱥᱮᱱ ᱠᱟᱛᱮ ᱨᱮᱦᱚᱸ ᱥᱮ ᱪᱮᱫ
ᱚᱱᱟ ᱠᱚᱫᱚ ᱵᱟᱹᱱᱩᱜ ᱜᱤᱭᱟ ᱪᱟ. ᱜ ᱵᱮᱱ ᱞᱟᱹᱭᱟ ᱟᱹᱰᱤ ᱪᱟᱞᱟᱣ ᱟᱠᱚ ᱦᱩᱭᱩᱜᱼᱟ ᱾ ᱟᱫᱚ ᱱᱤᱛᱚᱜ ᱫᱚ ᱱᱚᱝᱠᱟᱱ ᱤᱭᱟᱹ ᱠᱚᱫᱚ ᱵᱟᱝ ᱠᱚ ᱥᱟᱨᱟᱣ ᱞᱟᱹᱜᱤᱫᱚᱜ ᱠᱟᱱᱟ ᱡᱟᱦᱟᱸᱭ ᱯᱟᱵᱽᱞᱤᱠ ᱠᱚᱣᱟᱜ ᱢᱮᱱᱟᱜ ᱛᱟᱠᱚᱣᱟ ᱵᱟᱨ ᱯᱚᱭᱥᱟ ᱦᱩᱭᱩᱜ ᱛᱟᱠᱚᱣᱟ ᱩᱱᱠᱩ ᱠᱚᱣᱟᱜ ᱜᱮ ᱠᱚ ᱪᱟᱞᱟᱜ ᱠᱟᱱᱟ ᱠᱚ ᱥᱟᱨᱟᱣ ᱾
ᱦᱚᱸ ᱜᱚᱢᱠᱮ ᱠᱚᱞ ᱫᱚ ᱢᱟᱛᱚ ᱦᱳᱭ ᱜᱚᱝᱠᱮ ᱚᱱᱟ ᱫᱚ ᱴᱷᱤᱠ ᱜᱤᱵᱤᱱ ᱞᱟᱹᱭ ᱠᱮᱫᱟ ᱞᱟᱭ ᱦᱚᱸ ᱟᱵᱮᱱ ᱦᱚᱸ ᱵᱟᱝ ᱫᱚ ᱵᱟᱝ ᱵᱟᱠᱚ ᱪᱟᱞᱟᱣ ᱞᱟᱹᱜᱤᱫ ᱠᱟᱱᱟ ᱪᱮᱫᱟᱜ ᱥᱮ ᱠᱚᱞ ᱫᱚ ᱢᱟ ᱜᱚᱝ ᱥᱟᱱᱟᱢ ᱦᱚᱲᱟᱜ ᱜᱮ ᱠᱟᱱᱟ ᱥᱮ ᱥᱟᱱᱟᱢ ᱦᱚᱲ ᱜᱮᱵᱚᱱ ᱫᱟᱜ ᱠᱚᱵᱚᱱ ᱧᱩᱭ ᱜᱮᱭᱟ ᱾ ᱥᱟᱱᱟᱢ ᱦᱚᱲ ᱜᱮᱵᱚᱱ ᱵᱮᱵᱚᱦᱟᱨᱟ ᱚᱱᱟ ᱫᱚ ᱾ ᱠᱟᱹᱢᱤ ᱞᱮᱠᱷᱟᱱ ᱜᱚᱝᱠᱮ ᱚᱱᱟ ᱫᱚ ᱥᱟᱱᱟᱢ ᱦᱚᱲᱜ ᱠᱩᱲᱟᱹᱭ ᱫᱚ ᱠᱚᱢᱚᱜᱼᱟ ᱾ ᱵᱟᱝ ᱠᱟᱹᱢᱤ ᱞᱮᱠᱷᱟᱱ ᱫᱚ ᱡᱟᱦᱟᱸᱱᱟᱜ ᱡᱤᱱᱤᱥ ᱨᱮᱜᱮ
ᱦᱮᱸ ᱾ ᱚᱱᱟ ᱫᱚ ᱛᱟᱦᱚᱞᱮ ᱚᱱᱟ ᱪᱟᱥ ᱵᱟᱥ ᱠᱚᱫᱚ ᱟᱯᱮ ᱢᱮᱱᱫᱟᱞᱤᱧ ᱚᱱᱟ ᱪᱟᱥ ᱵᱟᱥ ᱫᱚ ᱛᱟᱦᱚᱞᱮ ᱪᱮᱫ ᱛᱮᱯᱮ ᱠᱚᱨᱟᱣ ᱜᱮᱭᱟ ᱱᱚᱣᱟ ᱮᱧ ᱜᱟᱹᱰᱤ ᱠᱚ ᱛᱮᱜᱮ ᱥᱮ ᱚᱱᱮ ᱠᱟᱰᱟ ᱱᱟᱦᱮᱞ ᱛᱮᱜᱮ ᱾
ᱦᱳᱭ ᱜᱚᱝᱠᱮ ᱟᱞᱮ ᱥᱮᱫ ᱫᱚ ᱜᱟᱹᱰᱤ ᱱᱟᱦᱮᱞ ᱜᱮ ᱵᱮᱥᱤ ᱪᱟᱹᱞᱩ ᱟᱠᱟᱱᱟ ᱱᱮᱛᱟᱨ ᱢᱟ ᱜᱟᱹᱭ ᱠᱟᱰᱟ ᱠᱚ ᱟᱹᱠᱷᱨᱤᱧ ᱠᱟᱛᱮᱜ ᱟᱫᱚ ᱜᱟᱹᱲᱤ ᱛᱮᱜᱮ ᱠᱚ ᱪᱟᱥ ᱵᱟᱥ ᱮᱫᱟ ᱪᱮᱫᱟᱜ ᱥᱮ ᱜᱚᱝ ᱠᱮ ᱫᱚ ᱡᱟᱦᱟᱸ ᱛᱟᱦᱮᱸ ᱠᱟᱱᱟ ᱡᱮ ᱦᱟᱯᱲᱟᱢ ᱠᱚᱠᱚ ᱪᱟᱥ ᱟᱹᱜᱩᱭ ᱛᱟᱦᱮᱸ
ᱨᱚᱲ ᱠᱟᱹᱴᱤᱡ ᱜᱮᱫᱚᱜ ᱠᱟᱱ ᱛᱟᱹᱵᱤᱱᱟ ᱜᱚᱝ
ᱚ ᱞᱟᱦᱟᱛᱮ ᱡᱮᱢᱚᱱ ᱜᱚᱝᱠᱮ ᱧᱮᱞ ᱦᱩᱭ ᱠᱟᱱᱟ ᱡᱮ ᱜᱟᱹᱭ ᱰᱟᱺᱝᱨᱤ ᱡᱟᱦᱟᱸ ᱪᱟᱥ ᱦᱩᱭᱩᱜ ᱛᱮ ᱡᱟᱦᱟᱸ ᱥᱤ ᱦᱩᱭᱩᱜ ᱛᱮ ᱚᱱᱟᱜᱮ ᱟᱹᱰᱤ ᱵᱮᱥᱤ ᱵᱷᱟᱜᱮ ᱦᱩᱭᱩᱜ ᱛᱷᱮ ᱦᱳᱲᱳ ᱾ ᱟᱨᱥᱤ ᱦᱚᱸ ᱵᱟᱝ ᱡᱩᱛ ᱦᱩᱭᱩᱜ ᱱᱮᱛᱟᱨ ᱢᱟ ᱜᱚᱝᱠᱮ ᱧᱮᱞᱚᱜ ᱠᱟᱱᱟ ᱢᱮᱥᱤᱱ ᱨᱮ ᱩᱰᱩᱠ ᱠᱟᱛᱮᱫ ᱥᱤ ᱦᱚᱸ ᱥᱮᱨᱚᱠᱚᱢ ᱵᱟᱭ ᱥᱤᱭᱳᱜ ᱠᱟᱱᱟ ᱾ ᱟᱨ ᱟᱲᱮ ᱫᱷᱟᱨᱮ ᱠᱚᱨᱮ ᱦᱚᱸ ᱛᱟᱦᱮᱱ ᱠᱟᱱ ᱜᱮᱭᱟ ᱯᱩᱲᱭᱟᱹ ᱜᱮ ᱾ ᱥᱤ ᱦᱚᱸ ᱵᱟᱭ ᱡᱩᱛᱩᱜ ᱠᱟᱱᱟ ᱵᱷᱟᱹᱜᱤ ᱾
ᱟᱹᱰᱤᱴᱟ ᱟᱹᱰᱤᱴᱟ ᱠᱤᱪᱷᱩ ᱟᱲᱮ ᱠᱚᱫᱚ ᱟᱨᱦᱚᱸ ᱪᱮᱫ ᱵᱮᱧ ᱢᱮᱱᱟ ᱟᱫᱚ ᱚᱱᱟ ᱫᱚ ᱠᱤᱪᱷᱩ ᱰᱟᱭᱵᱷᱟᱨ ᱴᱷᱮᱱ ᱦᱚᱸ ᱡᱩᱪᱷᱩ ᱵᱮᱯᱟᱨ ᱦᱮᱱᱟᱜᱼᱟ ᱡᱟᱦᱟᱸᱭ ᱠᱚ ᱫᱚ ᱡᱩᱫᱤ ᱠᱚ ᱢᱚᱱᱮᱭᱟᱠᱚ ᱠᱟᱹᱴᱤᱡ ᱫᱷᱟᱨᱮ ᱥᱮᱫ ᱤᱫᱤ ᱠᱟᱛᱮᱫ ᱥᱤᱭᱳ ᱜᱟᱱᱚᱜᱼᱟ ᱟᱨ ᱵᱟᱝᱠᱷᱟᱱ ᱫᱚ ᱧᱮᱞ ᱠᱚᱵᱮᱱ ᱠᱚᱛᱮᱠ ᱠᱚ ᱫᱚ ᱵᱟᱹᱜᱤ ᱴᱚᱣᱟᱜ ᱠᱟᱱᱟ ᱠᱚ
ᱦᱳᱭ ᱜᱟᱝᱠᱮ
ᱱᱚᱛᱮᱱ ᱫᱚ ᱚᱱᱠᱟᱟᱜᱮ ᱢᱟᱱᱮ ᱚᱱᱟ ᱠᱚᱫᱚ ᱪᱟᱵᱟ ᱞᱮᱠᱟ ᱟᱠᱟᱱᱟ ᱚᱱᱟ ᱰᱟᱹᱝᱨᱤ ᱠᱟᱰᱟ ᱟᱨᱠᱤ᱾
ᱚᱱᱟ ᱠᱚᱫᱚ ᱪᱟᱵᱣ ᱟᱠᱟᱱᱟ ᱟᱫᱚ ᱱᱚᱜᱼᱚ ᱱᱚᱣᱟ ᱠᱚᱜᱮ ᱡᱟᱦᱟᱸ ᱟᱨᱠᱤ ᱜᱟᱹᱰᱤ ᱫᱟᱨᱟ ᱛᱮᱜᱮ ᱚᱱᱟᱜᱮ ᱦᱩᱭᱩᱜ ᱠᱟᱱᱟ ᱟᱫᱚ ᱠᱚᱱᱚ ᱤᱭᱮ ᱤᱭᱮ ᱜᱮ ᱵᱟᱹᱱᱩᱜᱼᱟ ᱟᱨᱠᱤ ᱟᱫᱚ ᱚᱱᱟ ᱠᱚᱫᱚ ᱢᱩᱪᱟᱹᱫ
ᱦᱳᱣ ᱥᱮ ᱜᱚᱝᱠᱮ ᱪᱮᱫᱟᱜ ᱥᱮ ᱜᱟᱹᱭ ᱠᱟᱬᱟ ᱛᱮ ᱫᱚᱦᱚ ᱜᱮ ᱟᱹᱰᱤ ᱱᱟᱯᱟᱭᱟ ᱪᱮᱫᱟᱜ ᱥᱮ ᱜᱚᱝᱠᱮ ᱦᱩᱸ ᱥᱤ ᱦᱚᱸ ᱤᱭᱟᱹ ᱵᱚᱨᱥᱟ ᱥᱩᱚᱢᱚᱭ ᱥᱤ ᱦᱚᱸ ᱥᱤᱭᱳᱜ ᱜᱟᱱᱚᱜᱼᱟ᱾ ᱥᱟᱶ ᱥᱟᱶᱛᱮ ᱰᱥᱝᱨᱤ ᱫᱚ ᱟᱵᱚ ᱟᱨᱚ ᱠᱷᱚᱛ ᱠᱚ ᱮᱢᱟ ᱵᱚᱱᱟ ᱟᱨᱚ ᱚᱱᱟ ᱠᱷᱚᱛ ᱛᱮ ᱟᱵᱚ ᱦᱩᱨᱚ ᱵᱚᱱ ᱪᱟ ᱪᱟᱥᱮᱜᱼᱟ ᱠᱮᱞ ᱥᱟᱨ ᱠᱚ ᱩᱰᱩᱠ ᱠᱟᱛᱮᱜ ᱟᱹᱰᱤ ᱜᱟᱱ ᱜᱮ ᱯᱨᱚᱵᱽᱞᱮᱢ ᱫᱚ ᱦᱩᱭᱩᱜ ᱠᱟᱱᱟ ᱜᱚᱝᱠᱮ
ᱯᱨᱚᱵᱮᱞᱮᱢ ᱫᱚ ᱫᱚᱢᱮ ᱜᱮ ᱦᱩᱭᱩᱜ ᱠᱟᱱᱟ ᱠᱟᱨᱚᱱ ᱥᱟᱨ ᱥᱟᱶ ᱛᱮᱦᱚᱸ ᱠᱤᱪᱷᱩ ᱜᱚᱱᱰᱳᱜᱳᱞᱳ ᱛᱟᱦᱮ ᱠᱟᱱ ᱜᱮᱭᱟ ᱟᱵᱮᱱ, ᱟᱨ ᱫᱚᱨ ᱫᱟᱢ ᱠᱚ ᱫᱚᱢᱮ ᱵᱟᱹᱲᱛ ᱟᱠᱟᱱᱟ ᱦᱩᱲᱩ ᱨᱮᱱᱟᱜ ᱫᱟᱢ ᱦᱚᱸ ᱵᱟᱝ ᱦᱤᱡᱩᱜ ᱠᱟᱱᱟ ᱥᱟᱨ ᱨᱮᱱᱟᱜ ᱫᱟᱢ ᱜᱮ ᱫᱚᱢᱮ ᱵᱟᱹᱲᱛᱤᱜ ᱪᱮᱫ ᱜᱮᱵᱮᱱ ᱞᱟᱹᱭᱟ
ᱦᱳᱭ ᱦᱩᱲᱩ ᱠᱷᱚᱱ ᱢᱟ ᱥᱟᱨᱜ ᱜᱮ ᱵᱟᱹᱲᱛᱤᱜ
ᱵᱟᱹᱲᱛᱤᱜ ᱠᱟᱱᱟ ᱟᱨ ᱟᱨ ᱟᱵᱚ ᱦᱚᱲ ᱦᱚ ᱧᱮᱞ ᱵᱮᱱ ᱵᱟ ᱵᱮᱱ ᱪᱟᱥ ᱨᱮᱦᱚᱸ ᱵᱟᱭ ᱦᱩᱭᱩᱜᱼᱟ᱾
ᱦᱩᱸ
ᱟᱨ ᱟᱵᱮᱱ ᱧᱮᱞ ᱵᱮᱱ ᱵᱟᱦᱨᱮ ᱠᱟᱹᱢᱤ ᱪᱟᱞᱟᱣ ᱠᱟᱛᱮ ᱟᱵᱮᱱ ᱵᱮᱱ ᱯᱚᱭᱥᱟ ᱟᱹᱜᱩᱭᱟ ᱠᱤᱱᱛᱩ ᱚᱱᱟ ᱯᱚᱭᱥᱟ ᱫᱚ ᱠᱤᱱᱛᱩ ᱥᱮᱭ ᱟᱵᱮᱱ ᱟᱱᱟ ᱠᱤᱨᱤᱧ ᱠᱟᱛᱮ ᱫᱚ ᱠᱤᱱᱛᱩ ᱵᱮᱥᱤ ᱚᱦᱚ ᱵᱮᱱ ᱡᱚᱢ ᱠᱮᱭᱟ᱾
ᱦᱮᱸ
ᱢᱤᱫᱴᱮᱱ ᱵᱚᱪᱷᱚᱨ ᱟᱹᱰᱤ ᱨᱟᱹᱜᱤ ᱛᱮᱵᱮᱱ ᱞᱟᱹᱭᱟᱵᱱ ᱵᱟ ᱵᱚᱱᱫᱚ ᱠᱟᱜ ᱟᱞᱤᱧ ᱮᱠᱫᱚᱢ ᱢᱟᱱ ᱠᱤᱨᱤᱧ ᱠᱟᱛᱮᱜ ᱜᱮ ᱡᱚᱢ ᱠᱷᱚᱨᱪᱟ ᱡᱟᱹᱱᱤᱡ ᱠᱷᱟᱱ ᱦᱚᱭᱛᱳ ᱠᱚᱢᱚᱜᱼᱟ᱾ ᱦᱮᱸ ᱵᱟᱦᱨᱮ ᱠᱟᱹᱢᱤ ᱨᱮ ᱫᱚ ᱯᱚᱭᱥᱟ ᱦᱩᱭᱩᱜᱼᱟ ᱠᱤᱱᱛᱩ ᱠᱤᱨᱤᱧ ᱡᱚᱢ ᱠᱟᱛᱮ ᱫᱚ ᱩᱹᱱᱮᱠ ᱴᱟ ᱫᱚ ᱵᱟᱝ ᱥᱚᱪ ᱪᱚᱜ-ᱟ ᱜᱚᱝᱠᱮ ᱡᱟᱦᱟᱸ ᱚᱱᱟ ᱪᱟᱥ ᱠᱟᱛᱮ ᱟᱵᱮᱱ ᱦᱚᱭᱛᱳ ᱦᱮᱸ ᱟᱵᱮᱱᱟᱜ ᱡᱩᱫᱤ ᱦᱭᱛᱳ ᱢᱚᱱᱮ ᱠᱟᱜ ᱵᱮᱱ ᱠᱟᱹᱴᱤᱡ ᱵᱟᱹᱲᱛᱤ ᱠᱷᱚᱨᱪᱟ ᱜᱮ ᱞᱟᱜᱟᱣ ᱞᱟᱜᱟᱣᱮᱱ ᱛᱟᱵᱮᱱᱟ ᱠᱤᱱᱛᱩ ᱟᱵᱮᱱ ᱱᱚᱣᱟ ᱡᱤᱱᱤᱥ ᱴᱟ ᱥᱚᱪᱪᱚᱜ ᱛᱟᱵᱮᱱᱟ ᱟᱨ ᱠᱤ᱾
ᱦᱮᱸ
ᱦᱚᱨᱩ ᱪᱟᱣᱞᱮ ᱠᱚᱨᱮ᱾
ᱞᱟᱹᱭ ᱫᱚᱞᱤᱧ ᱜᱚᱝᱠᱮ ᱟᱹᱞᱤᱧ ᱡᱟᱦᱟᱸ ᱟᱨ ᱡᱟᱦᱟᱸ ᱠᱮᱢᱤᱠᱮᱞ ᱡᱟᱛᱮ ᱡᱟᱦᱟ ᱥᱟᱨ ᱠᱚ ᱩᱰᱩᱠ ᱠᱟᱱ ᱫᱚᱥ ᱪᱟᱵᱤᱥᱤ ᱤᱭᱩᱨᱤᱭᱟ ᱠᱚ ᱯᱚᱴᱟᱥᱤᱭᱟᱢ ᱠᱚ ᱚᱱᱟ ᱠᱚ ᱟᱵᱮᱱ ᱛᱤᱱᱟᱹᱜ ᱴᱟᱜ ᱵᱷᱟᱜᱤᱵᱱ ᱢᱚᱱᱮ ᱜᱮᱭᱟ ᱵᱮᱱ ᱟᱨ ᱛᱤᱱᱟᱹᱜ ᱴᱟᱜ ᱵᱟᱹᱲᱤᱡ?
ᱟᱫᱚ ᱜᱚᱝᱠᱮ ᱱᱚᱣᱟ ᱠᱚᱫᱚ ᱵᱟᱹᱲᱤᱡ ᱫᱚ ᱟᱫᱚ ᱱᱤᱛᱚᱜ ᱫᱚ ᱪᱮᱫᱠᱟ ᱟᱫᱚ ᱞᱮᱹᱭ ᱪᱮᱫ ᱠᱟᱞᱤᱧ ᱢᱮᱱᱟ ᱫᱚᱢᱮ ᱮᱠᱴᱟ ᱚᱱᱟ ᱠᱚᱦᱚᱸ ᱵᱷᱟᱜᱮ ᱦᱚᱸ ᱢᱮᱱ ᱦᱚᱸ ᱵᱟᱝ ᱜᱟᱱᱚᱜᱼᱟ ᱟᱨ ᱫᱚᱢᱮ ᱮᱠᱴᱟ ᱵᱟᱹᱲᱤᱡ ᱦᱚᱸ ᱢᱮᱱ ᱵᱟᱝ ᱜᱟᱱᱚᱜᱼᱟ᱾ ᱠᱟᱨᱚᱱ ᱱᱤᱛᱚᱜ ᱫᱚ ᱟᱫᱚ ᱵᱟᱹᱲᱤᱡ ᱠᱮᱫᱟᱵᱚᱱ ᱟᱵᱚ ᱠᱚᱜᱮ ᱡᱩᱫᱤ ᱡᱟᱦᱟᱸ ᱵᱚᱱ ᱪᱟᱞᱟᱣ ᱟᱹᱜᱩᱭᱮᱫ ᱛᱟᱦᱮᱱ ᱚᱱᱟ ᱜᱮᱵᱚᱱ ᱡᱩᱫᱤ ᱪᱟᱞᱟᱣ ᱟᱹᱜᱩ ᱠᱮᱭᱟᱵᱚᱱ ᱟᱫᱚ ᱠᱤᱱᱛᱩ ᱵᱟᱝ ᱟᱵᱚ ᱦᱚᱸᱛᱚ, ᱢᱚᱱᱴᱟ ᱠᱤᱱᱛᱩ ᱮᱴᱟᱜ ᱨᱚᱠᱚᱢᱚᱜ ᱠᱟᱱᱟ ᱟᱨ ᱧᱮᱞ ᱵᱮᱱ ᱱᱟᱣᱟ ᱱᱟᱣᱟ ᱡᱚᱠᱷᱚᱱ ᱱᱚᱣᱟ ᱠᱚᱠᱚ ᱮᱢ ᱠᱮᱫᱟ ᱠᱚ ᱥᱮ ᱥᱟᱨ ᱠᱚ ᱦᱮᱡ ᱮᱱᱟ ᱱᱚᱜᱼᱚᱭ ᱯᱨᱚᱛᱷᱚᱢ ᱡᱚᱠᱷᱚᱱ ᱡᱟᱦᱟᱸᱭ ᱦᱩᱲᱩ ᱠᱚᱠᱚ ᱢᱟᱱᱮ ᱦᱩᱲᱩ ᱠᱚᱨᱮ ᱠᱚ ᱮᱢᱟᱜ ᱛᱟᱦᱮᱱ ᱠᱚ ᱩᱱᱠᱩᱣᱟᱜ ᱦᱩᱲᱩ ᱠᱚᱦᱚᱸ ᱵᱷᱟᱜᱮ ᱦᱩᱭ ᱞᱮᱱ ᱛᱟᱠᱚᱣᱟ, ᱢᱟᱱᱮ ᱩᱱᱫᱚ ᱵᱷᱟᱜᱤ ᱜᱮᱠᱚ ᱠᱚᱨᱟᱣ ᱞᱮᱫᱟ ᱠᱚ ᱢᱟᱱᱮ ᱚᱱᱟ ᱠᱚ ᱥᱟᱨ ᱠᱚ ᱟᱨᱠᱤ
ᱦᱮᱸ
ᱫᱚ ᱵᱷᱟᱜᱤ ᱜᱮ ᱛᱟᱦᱮᱸ ᱠᱟᱱᱟ ᱟᱫᱚ ᱫᱤᱱ ᱫᱤᱱ ᱛᱮ ᱱᱚᱣᱟ ᱦᱚᱛᱚ ᱟᱫᱚ ᱢᱟᱱᱮ ᱮᱠ ᱱᱟᱢᱵᱟᱨ ᱫᱩ ᱱᱟᱢᱵᱟᱨᱚᱜ ᱠᱟᱱᱟ ᱛᱚ ᱱᱚᱣᱟ ᱦᱚᱸᱛᱚ ᱾
ᱦᱩᱸ ᱦᱩᱸ
ᱦᱮᱸ ᱢᱤᱫᱴᱟᱝ ᱥᱟᱨᱜᱮ ᱵᱟᱨ ᱯᱮ ᱨᱚᱠᱚᱢ ᱫᱷᱚᱨᱮ ᱠᱚ ᱛᱩᱫ ᱮᱫᱟ ᱠᱚ ᱟᱨᱠᱤ ᱾
ᱟᱫᱚ ᱟᱵᱮᱱ ᱫᱚ ᱡᱟᱦᱟᱸ ᱵᱮᱱ ᱵᱟᱲᱟᱭᱟ ᱚᱱᱟ ᱜᱮᱵᱮᱱ ᱦᱟᱛᱟᱣᱟ ᱟᱫᱚ ᱠᱤᱱᱛᱩ ᱚᱱᱟ ᱫᱚ ᱱᱤᱛᱚᱜ ᱫᱚ ᱱᱤᱛᱚᱜ ᱵᱟᱭ ᱪᱟᱞᱟᱜ ᱠᱟᱱᱟ ᱱᱤᱛᱚᱜ ᱫᱚ ᱾
ᱦᱮᱸ
ᱟᱫᱚ ᱟᱨ ᱵᱟᱹᱲᱤᱡ ᱟᱹᱜᱩᱭ ᱫᱟᱠᱚ ᱩᱱᱠᱩ ᱜᱮᱛᱚ ᱵᱟᱠᱷᱟᱱ ᱫᱚ ᱚᱱᱟ ᱚᱱᱟ ᱛᱮᱦᱚᱸ ᱜᱚᱝᱠᱮ ᱢᱤᱫ ᱮᱞᱤᱱ ᱫᱚ ᱵᱷᱟᱜᱤ ᱜᱮ ᱦᱩᱭ ᱠᱟᱱᱟ ᱟᱨᱠᱤ ᱪᱟᱥᱵᱟᱥ ᱫᱚ ᱾
ᱦᱮᱸ
ᱚᱱᱟ ᱥᱟᱨ ᱛᱮ ᱦᱚᱸ᱾
ᱱᱮᱛᱟᱨ ᱢᱟ ᱜᱚᱝᱠᱮ ᱧᱮᱞᱚᱜ ᱠᱟᱱᱟ ᱡᱟᱦᱟᱸ ᱥᱟᱨ ᱠᱚ ᱮᱢᱚᱜ ᱠᱟᱱᱟ ᱱᱮᱛᱟᱨ ᱫᱚ ᱦᱩᱲᱩ ᱫᱚ ᱵᱟᱭ ᱦᱩᱭᱩᱜ ᱠᱟᱱᱟ ᱥᱟᱶ ᱥᱟᱶᱛᱮ ᱦᱩᱲᱩ ᱠᱷᱮᱛ ᱨᱮᱱᱟᱜ ᱡᱟᱦᱟᱸ ᱚᱛ ᱨᱮᱱᱟᱜ ᱡᱟᱦᱟᱸ ᱛᱸᱤᱡᱩ ᱠᱚ ᱛᱟᱦᱮᱸ ᱞᱮᱸᱰᱮᱡ ᱠᱚ ᱪᱤ ᱠᱚ ᱩᱱᱠᱩ ᱠᱚ ᱜᱚᱡ ᱠᱚ ᱜᱩᱡᱩᱜ ᱠᱟᱱᱟ ᱩᱱᱠᱩ ᱜᱚᱡ ᱠᱟᱛᱮᱫ ᱟᱫᱚ ᱦᱩᱲᱩ ᱦᱚᱸ ᱵᱷᱟᱜᱤ ᱵᱟᱝ ᱦᱩᱭᱩᱜ ᱠᱟᱱᱟ ᱾ ᱥᱮᱨᱚᱠᱚᱢ ᱵᱟᱝ ᱞᱟᱦᱟᱛᱮ ᱡᱮᱢᱚᱱ ᱠᱷᱚᱛ ᱛᱮ ᱰᱟᱹᱝᱨᱤ ᱠᱷᱚᱛ ᱛᱮ ᱮᱢ ᱞᱮᱠᱷᱟᱱ ᱟᱹᱰᱤ ᱠᱷᱮᱛ ᱦᱚᱸ ᱟᱹᱰᱤ ᱱᱟᱯᱟᱭ ᱠᱟᱱᱛᱮ ᱩᱱᱟᱹᱜ ᱠᱷᱚᱛᱤ ᱦᱚᱸ ᱵᱟᱭ ᱠᱷᱚᱛᱤ ᱛᱟᱦᱮᱸᱜ ᱥᱟᱶ ᱥᱟᱶᱛᱮ ᱡᱟᱦᱟᱸᱭ ᱛᱤᱡᱩ ᱠᱚ ᱛᱟᱦᱮᱸᱱ ᱫᱚ ᱚᱛ ᱞᱟᱛᱟᱨ ᱨᱮ ᱩᱱᱠᱩ ᱩᱱᱠᱩ ᱠᱚᱦᱚᱸ ᱵᱟᱠᱚ ᱜᱩᱡᱩᱜ ᱛᱟᱦᱮᱸᱜ ᱾
ᱟᱫᱚ ᱜᱚᱝᱠᱮ ᱱᱤᱛᱚᱜ ᱦᱚᱸ ᱠᱤᱱᱛᱩ ᱰᱟᱹᱝᱨᱤ ᱰᱟᱹᱝᱨᱤ ᱠᱚ ᱤᱭᱟᱹ ᱜᱩᱨᱤᱡ ᱨᱮᱱᱟᱜ ᱫᱚ ᱠᱤᱱᱛᱩ ᱱᱤᱛᱚᱜ ᱫᱚᱢᱮ ᱜᱮ ᱠᱟᱹᱢᱤ ᱠᱮᱭᱟ᱾ ᱟᱨᱤᱧ ᱧᱮᱞ ᱠᱟᱫᱟᱞᱤᱧ ᱠᱟᱨᱚᱱ ᱢᱤᱫᱴᱟᱝ ᱤᱧᱟᱹᱜ ᱛᱚᱞᱟ ᱠᱷᱟᱛᱤᱨ ᱦᱮᱸᱛᱚ ᱜᱚᱝᱠᱮ ᱛᱟᱦᱚᱞᱮ ᱚᱠᱛᱚ ᱠᱚ ᱦᱩᱭᱮᱱ ᱜᱮᱭᱟ ᱾
ᱦᱮᱸ
ᱦᱳᱭ ᱜᱚᱝᱠᱮ ᱦᱩᱭ ᱦᱚ ᱫᱚ ᱦᱩᱭ ᱦᱮᱡ ᱮᱱᱟ ᱚᱠᱛᱚ ᱠᱚᱦᱚᱸ ᱾
ᱚᱱᱮ ᱟᱫᱚ ᱚᱱᱮᱠᱟ ᱞᱮᱠᱟ ᱟᱵᱮᱱ ᱜᱮ ᱤᱭᱟᱹ ᱵᱮᱱ ᱛᱟᱦᱞᱮ ᱢᱟ ᱾
ᱦᱳᱭ ᱜᱚᱝᱠᱮ᱾